ᱦᱮᱞᱳ
ᱦᱮᱸ ᱦᱮᱞᱳ
ᱦᱮᱸ ᱞᱟᱹᱭᱫᱟᱹᱧ ᱨᱚᱲ ᱟᱸᱡᱚᱢᱚᱜ ᱠᱟᱱ ᱛᱤᱧᱟᱹ
ᱦᱳᱭ ᱦᱳᱭ ᱟᱸᱡᱚᱢᱚᱜ ᱠᱟᱱᱟ᱾
ᱟᱪᱪᱷᱟ ᱛᱟᱦᱞᱮ ᱞᱟᱹᱭ ᱵᱤᱱ ᱪᱮᱫ ᱠᱚᱵᱤᱱ ᱪᱮᱫ ᱠᱚ ᱵᱟᱲᱟᱭᱮᱫᱟ ᱱᱤᱛᱚᱜ ᱫᱚ
ᱵᱚᱞᱛᱮ ᱱᱤᱛ ᱫᱚ ᱚᱱᱠᱟ ᱞᱮᱠᱟᱛᱮ ᱪᱮᱫ ᱪᱤᱠᱟᱹ ᱵᱟᱲᱟ ᱵᱟᱝ ᱦᱩᱭᱩᱜ ᱠᱟᱱᱟ ᱫᱩᱲᱩᱵ ᱠᱚ ᱦᱩᱭ ᱟᱠᱟᱱᱟ ᱟᱵᱮᱱ ᱜᱮ ᱪᱮᱫ ᱵᱤᱱ ᱪᱤᱠᱟᱹᱭᱫᱟ
ᱤᱧᱦᱚᱸ ᱱᱚᱝᱠᱟ ᱫᱚ ᱡᱟᱦᱟᱱ ᱪᱟᱹᱜ ᱦᱚᱸ ᱵᱟᱝ ᱱᱚᱜᱼ ᱤᱧ ᱛᱟᱨᱟᱢ ᱵᱟᱨᱟᱭ ᱭᱮᱫᱟ ᱠᱷᱮᱞᱳᱰ ᱠᱚ ᱪᱟᱞᱟᱣ ᱦᱩᱭ ᱞᱮᱱᱟ ᱟᱫᱚᱧ ᱛᱟᱲᱟᱢ ᱵᱟᱲᱟᱭᱟ ᱟᱫᱟ
ᱱᱟᱯᱟᱭ ᱜᱮᱛᱚ ᱱᱤᱭᱟ. ᱚᱠᱛᱚ ᱫᱚ
ᱦᱮᱸ ᱱᱤᱛᱚᱜ ᱫᱚ ᱦᱜ ᱠᱷᱟᱱ ᱱᱟᱯᱟᱭ ᱜᱮ ᱢᱤᱱᱟᱹᱧᱟ ᱟᱨ ᱚᱲᱟᱜ ᱨᱮᱱ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ ᱟᱢᱜᱮ ᱞᱟᱹᱭᱢᱮ ᱚᱠᱟ ᱞᱮᱠᱟ ᱢᱮᱱᱟᱜᱟ
ᱦᱳᱭ ᱤᱧ ᱦᱚᱸ ᱱᱟᱯᱟᱭ ᱜᱮ ᱢᱤᱱᱟᱹᱧᱟ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱚᱣᱟ ᱱᱟᱯᱟᱭ ᱵᱚᱱ ᱛᱟᱦᱮᱸ ᱞᱮᱱ ᱱᱟᱯᱟᱭ ᱜᱮ ᱱᱟᱯᱟᱭ
ᱦᱮᱸ ᱱᱚᱣᱟ ᱫᱚ ᱠᱟᱱ ᱜᱮᱭᱟ
ᱛᱟᱦᱞᱮ ᱟᱯᱮ ᱥᱮᱫ ᱫᱟᱜ ᱠᱚ ᱡᱟᱹᱲᱤᱭᱫᱟ ᱥᱮ ᱵᱟᱝ
ᱦᱳᱭ ᱡᱟᱹᱲᱤᱭ ᱜᱮᱭᱟ ᱟᱹᱰᱤ ᱡᱟᱹᱥᱛᱤ ᱜᱮ ᱛᱤᱦᱤᱧ ᱜᱟᱯᱟ ᱫᱚ ᱟᱯᱮ ᱥᱮ ᱜᱮ ᱪᱮᱫ ᱞᱮᱠᱟ ᱡᱟᱹᱲᱤ ᱭᱮᱫᱟ ᱥᱮ ᱵᱟᱭ ᱡᱟᱹᱲᱤ ᱮᱫᱟ
ᱦᱮᱸ ᱟᱞᱮ ᱥᱮᱫ ᱦᱚᱸ ᱚᱱᱠᱟᱜᱮ ᱫᱚᱢᱮ ᱜᱮ ᱡᱟᱹᱥᱛᱤ ᱛᱟᱦᱮᱸ ᱠᱷᱟᱱ ᱵᱷᱟᱜᱮ ᱜᱮ ᱛᱮᱦᱮᱧ ᱜᱮ ᱫᱟᱜ ᱠᱮᱫᱟᱭ ᱟᱨ ᱠᱷᱟᱹᱱᱤᱠ ᱞᱟᱦᱟ ᱜᱮᱭ ᱫᱟᱜ ᱠᱮᱫᱟᱭ ᱟᱫᱚ ᱱᱤᱛᱚᱜ ᱫᱚ ᱦᱟᱸᱜ ᱠᱷᱟᱱᱮ ᱯᱚᱨᱤᱥᱠᱟᱨ ᱦᱚᱛᱚ ᱠᱟᱫᱟᱭ
ᱟᱪᱷᱟ ᱛᱟᱦᱚᱞᱮ ᱨᱚᱦᱚᱭ ᱠᱟᱹᱢᱤ ᱠᱚᱫᱚ ᱯᱮ ᱛᱤᱱ ᱡᱷᱟᱹᱞ ᱠᱮᱫᱟ
ᱨᱚᱦᱚᱭ ᱠᱟᱹᱢᱤ ᱫᱚ ᱦᱟᱸᱜ ᱠᱷᱟᱱ ᱪᱟᱞᱟᱜ ᱠᱟᱱ ᱜᱮᱭᱟ ᱟᱫᱚ ᱢᱚᱱᱮ ᱦᱚᱭ ᱪᱟᱵᱟ ᱜᱚᱫᱚᱜᱼᱟ ᱦᱟᱸᱜ ᱠᱷᱟᱱ ᱠᱤᱪᱷᱩ ᱫᱤᱱ ᱯᱚᱨᱮ ᱠᱷᱟᱱ ᱜᱮ ᱟᱯᱮ ᱥᱮᱱᱜᱮ
ᱛᱮᱦᱮᱧ ᱠᱷᱚᱱ ᱨᱚᱦᱚᱭ ᱠᱟᱹᱢᱤ ᱪᱟᱞᱟᱜ ᱠᱟᱱ ᱜᱮᱭᱟ ᱟᱹᱰᱤ ᱡᱳᱨᱥᱳᱨ ᱜᱮ ᱠᱤᱪᱷᱩ ᱫᱤᱱ ᱯᱚᱨᱮ ᱠᱷᱟᱱᱜᱮ ᱟᱞᱮᱮᱥᱮᱫ ᱢᱚᱱᱮ ᱦᱳᱭᱳᱜ ᱠᱟᱱᱟ ᱯᱩᱨᱟᱹᱜᱼᱟ᱾
ᱚ
ᱟᱯᱮ ᱥᱮᱨᱢᱟᱨᱮ ᱛᱤᱱ ᱫᱷᱟᱣᱯᱮ ᱪᱟᱥ ᱜᱮᱭᱟ ᱦᱩᱲᱩ
ᱥᱮᱨᱢᱟᱨᱮ ᱞᱟᱹᱭ ᱜᱟᱱᱚᱜᱼᱟ ᱵᱟᱨ ᱫᱷᱟᱣ ᱦᱚᱞᱮ ᱪᱟᱥ ᱜᱮᱭᱟ ᱟᱵᱟᱨ ᱯᱮ ᱫᱷᱟᱣ ᱦᱚᱞᱮ ᱪᱟᱥᱟ ᱛᱚ ᱱᱟᱢᱟᱞ ᱫᱤᱥᱚᱢ ᱛᱚ ᱟᱨ ᱟᱭᱢᱟ ᱜᱟᱱ ᱜᱮ ᱫᱟᱜ ᱨᱮᱱᱟᱜ ᱟᱱᱟᱴ ᱦᱚᱸ ᱩᱱᱟᱹᱜ ᱫᱚ ᱵᱟᱹᱱᱩᱜᱼᱟ᱾
ᱡᱮ ᱢᱤᱱᱤ ᱥᱮᱞᱚ ᱠᱚ ᱢᱮᱱᱟᱜ ᱛᱟᱞᱮᱭᱟ ᱟᱞᱮᱭᱟᱜ ᱫᱚ ᱵᱟᱹᱱᱩᱜ ᱢᱟᱱᱮ ᱪᱮᱛᱟᱱ ᱢᱚᱦᱚᱞ ᱠᱷᱚᱱ ᱠᱚ ᱮᱢ ᱟᱠᱟᱫᱟ ᱟᱫᱚ ᱚᱱᱟ ᱠᱷᱟᱹᱛᱤᱨ ᱠᱟᱹᱡ ᱪᱟᱥ ᱫᱚ ᱦᱩᱭᱩᱜ ᱜᱮᱭᱟ᱾ ᱥᱚᱵᱡᱤ ᱠᱚᱦᱚᱸ ᱥᱟᱶᱛᱮ ᱟᱨᱦᱚᱸ ᱦᱩᱲᱩ ᱟᱞᱩ ᱱᱚᱣᱟ ᱠᱚᱫᱚ ᱦᱩᱭᱩᱜ ᱜᱮᱭᱟ᱾ ᱟᱯᱮᱥᱮᱡ ᱜᱮ ᱞᱮᱭᱢᱮ ᱳᱠᱟᱞᱮᱠᱟ
ᱱᱚᱛᱮ ᱦᱚᱸ ᱪᱟᱥ ᱫᱚ ᱚᱱᱠᱟ ᱞᱮᱠᱟ ᱫᱚ ᱪᱟᱥ ᱜᱮᱭᱟᱞᱮ ᱦᱩᱲᱩ ᱫᱚ ᱢᱤᱫ ᱫᱷᱟᱣ ᱜᱮᱞᱮ ᱪᱟᱥ ᱜᱮᱭᱟ ᱛᱟᱨᱯᱚᱨᱮ ᱥᱚᱵᱽᱡᱤ ᱠᱚ ᱪᱟᱥ ᱵᱟᱲᱟ ᱦᱩᱭᱩᱜ ᱜᱮᱭᱟ ᱟᱹᱞᱩ ᱠᱚ ᱪᱟᱥ ᱦᱩᱭᱩᱜ
ᱟᱪᱪᱷᱟ ᱦᱮᱸ ᱛᱚ ᱟᱹᱰᱤ ᱵᱷᱟᱹᱜᱤ ᱜᱮ
ᱛᱟᱦᱚᱞᱮ ᱠᱷᱮᱞᱳᱸᱰ ᱠᱚᱫᱚᱢ ᱪᱟᱞᱟᱣ ᱞᱮᱱᱟ ᱥᱮ ᱵᱟᱝ ᱛᱟᱨᱟᱥᱤᱝ ᱥᱮᱫ
ᱛᱟᱨᱟᱥᱤᱧ ᱥᱮᱫ ᱫᱚ ᱚᱱᱠᱟ ᱞᱮᱠᱟ ᱟᱞᱮ ᱥᱮᱫ ᱫᱚ ᱦᱚᱞᱟ ᱢᱟᱸᱫᱦᱮᱨ ᱠᱷᱚᱡ ᱟᱹᱰᱤ ᱡᱟᱹᱥᱛᱤ ᱜᱮ ᱫᱟᱜ ᱦᱮ ᱡᱟᱹᱲᱤᱭ ᱫᱟ ᱠᱷᱮᱞ ᱪᱟᱞᱟᱣ ᱨᱮᱱᱟᱜ ᱦᱚᱸ ᱚᱱᱠᱟ ᱞᱮᱠᱟ ᱚᱠᱛᱚ ᱠᱚ ᱵᱟᱝ ᱧᱟᱢᱚᱜ ᱠᱟᱱᱟ ᱠᱷᱮᱞ ᱫᱟᱜ ᱠᱷᱟᱹᱛᱤᱨᱟᱱᱛᱮ ᱟᱫᱚ ᱛᱟᱷᱞᱮᱞᱮᱠᱟ ᱦᱚᱞᱟ ᱢᱟᱸᱫᱮᱨ ᱠᱷᱚᱡ ᱫᱚ ᱪᱟᱞᱟᱣ ᱵᱟᱝ ᱦᱩᱭᱩᱜ ᱠᱟᱱᱟ ᱟᱫᱚ ᱫᱟᱜ ᱫᱟᱜ ᱠᱚ ᱡᱚᱠᱷᱚᱱ ᱵᱟᱭ ᱡᱟᱹᱲᱤᱭᱟ ᱛᱚᱠᱷᱚᱱ ᱫᱚ ᱪᱟᱞᱟᱣ ᱦᱩᱭᱩᱜ
ᱚ ᱟᱫᱚ ᱟᱪᱪᱷᱟ
ᱟᱨ ᱪᱮᱫ
ᱟᱞᱮ ᱦᱚᱸ ᱱᱚᱜ ᱚᱭ ᱡᱷᱤᱯᱤᱨ ᱡᱷᱤᱯᱤᱨ ᱫᱟᱜ ᱮ ᱡᱟᱹᱲᱤᱭᱮᱫ ᱛᱟᱦᱮᱸᱫ ᱩᱱᱟᱹᱜ ᱵᱟᱹᱲᱛᱤ ᱫᱚ ᱵᱟᱝ ᱛᱚᱵᱩ ᱟᱫᱚᱞᱮ ᱪᱟᱞᱟᱣ ᱞᱮᱱᱟ ᱱᱟᱥᱮᱱᱟᱜ ᱠᱷᱮᱞ ᱞᱟᱹᱜᱤᱫ ᱟᱫᱚ ᱠᱚᱲᱟ ᱠᱚ ᱠᱚ ᱞᱟᱹᱭᱫᱟ ᱡᱮ ᱪᱚ ᱠᱷᱮᱞ ᱵᱚᱱ ᱪᱟᱞᱟᱣ ᱞᱮᱱᱜᱮ ᱠᱟᱹᱴᱤᱡ ᱯᱨᱚᱛᱷᱚᱢ ᱫᱚ ᱤᱧ ᱦᱚᱸ ᱵᱟᱝᱜᱤᱧ ᱞᱟᱹᱭᱮᱫ ᱛᱟᱦᱮᱸᱫ ᱪᱮᱫᱟᱜ ᱥᱮ ᱠᱤᱪᱷᱩ ᱫᱤᱱ ᱞᱟᱦᱟᱜᱮ ᱱᱚᱝᱠᱟ ᱜᱮ ᱫᱟᱜ ᱨᱮ ᱠᱷᱮᱞ ᱠᱮᱫ ᱨᱮ ᱱᱚᱝᱠᱟ ᱨᱩᱣᱟᱹ ᱠᱚᱧ ᱧᱟᱢ ᱞᱮᱫᱤᱧᱟ ᱟᱫᱚ ᱚᱱᱟ ᱠᱷᱟᱹᱛᱤᱨ ᱤᱧ ᱵᱟᱝᱮᱫ ᱛᱟᱦᱮᱸᱫ ᱚᱱᱟ ᱵᱮᱜᱚᱨ ᱦᱚᱸ ᱪᱟᱞᱟᱣ ᱦᱩᱭ ᱮᱱᱟ ᱟᱫᱚ ᱛᱟᱦᱚᱞᱮ ᱡᱚᱢ ᱠᱚᱫᱚ ᱛᱤᱨᱮ ᱦᱩᱭᱩᱜ ᱛᱟᱯᱮᱭᱟ
ᱦᱩᱭᱩᱜ ᱤᱥᱤᱱ ᱵᱟᱥᱟᱝ ᱦᱩᱭᱩᱜ ᱠᱟᱱᱟ
ᱚ ᱜᱚᱢᱠᱮ ᱠᱟᱹᱴᱤᱡ ᱨᱚᱲ ᱦᱟᱸᱜ ᱠᱷᱟᱱ ᱟᱥᱛᱮ ᱜᱮ ᱟᱸᱡᱚᱢᱚᱜ ᱠᱟᱱ ᱛᱟᱵᱤᱱᱟ
ᱟᱡᱚᱸᱢ ᱮᱫᱟ ᱱᱤᱛᱚᱜ
ᱦᱮᱸ ᱱᱤᱛᱚᱜ ᱴᱷᱤᱠ ᱜᱮᱭᱟ
ᱟ ᱜᱚᱝᱠᱮ ᱪᱮᱫ ᱠᱚᱯᱮ ᱠᱷᱮᱞ ᱛᱟᱦᱮᱱᱟ ᱚᱱᱠᱟ ᱟᱯᱮ ᱪᱮᱫ ᱠᱚᱯᱮ ᱠᱷᱮᱞ ᱜᱮᱭᱟ ᱵᱚᱞ ᱠᱨᱤᱠᱮᱴ ᱥᱮ ᱪᱮᱫ
ᱦᱮᱸ ᱯᱷᱩᱴᱵᱚᱞ ᱦᱚᱸ ᱠᱷᱮᱞ ᱦᱩᱭᱩᱜ ᱜᱮᱭᱟ ᱚᱱᱟ ᱥᱟᱶᱛᱮ ᱠᱨᱤᱠᱮᱴ ᱠᱚᱦᱚᱸ ᱠᱷᱮᱞ ᱦᱩᱭᱩᱜ ᱜᱮᱭᱟ
ᱥᱟᱱᱛᱟᱲ ᱜᱤᱫᱽᱨᱟᱹ ᱫᱚ ᱵᱟᱲᱟᱭ ᱜᱮᱭᱟ ᱠᱨᱤᱠᱮᱴ ᱫᱚ ᱞᱟᱹᱭ ᱜᱟᱱᱚᱜᱼᱟ ᱠᱷᱩᱵ ᱠᱚᱢ ᱜᱮᱠᱚ ᱠᱷᱮᱞ ᱜᱮᱭᱟ ᱠᱤᱪᱷᱩ ᱡᱟᱭᱜᱟ ᱨᱮ ᱠᱷᱮᱞ ᱜᱮᱭᱟ ᱠᱚ
ᱯᱷᱩᱴᱵᱚᱞ ᱜᱮ ᱵᱟᱨᱛᱤ ᱠᱷᱮᱞ ᱫᱚ ᱟᱨ ᱠᱤᱨᱠᱮᱴ ᱛᱚ ᱡᱚᱠᱷᱚᱱ ᱟᱨᱦᱚᱸ ᱟᱞᱮ ᱥᱟᱶᱛᱮ ᱟᱭᱢᱟ ᱜᱟᱱ ᱜᱤᱫᱽᱨᱟᱹ ᱢᱮᱱᱟᱜ ᱠᱚᱣᱟ ᱮᱴᱟᱜ ᱡᱮᱛᱟᱱ ᱟᱫᱚ ᱩᱱᱠᱩ ᱠᱚ ᱠᱷᱮᱞ ᱜᱮᱭᱟ ᱩᱱᱠᱩ ᱥᱟᱶ ᱢᱟᱡᱷᱮᱨ ᱢᱚᱫᱽᱫᱷᱮ ᱠᱷᱮᱞ ᱦᱩᱭᱩᱜ ᱜᱮᱭᱟ ᱩᱱᱠᱩ ᱥᱟᱶᱛᱮ ᱱᱚᱣᱟ ᱠᱨᱤᱠᱮᱴ ᱫᱚ ᱟᱯᱮ ᱪᱮᱫ ᱠᱚᱯᱮ ᱠᱷᱮᱞ ᱵᱟᱲᱟᱭ ᱜᱮᱭᱟ ᱵᱟᱲᱛᱤ
ᱟᱞᱮ ᱦᱚᱸ ᱚᱱᱠᱟ ᱫᱚ ᱵᱚᱞ ᱠᱚᱜᱮ ᱠᱷᱮᱞ ᱵᱟᱲᱟᱭ ᱜᱮᱭᱟᱞᱮ ᱡᱟᱹᱥᱛᱤ ᱫᱚ ᱠᱨᱤᱠᱮᱴ ᱫᱚ ᱠᱷᱩᱵ ᱠᱚᱢ ᱜᱮᱞᱮ ᱠᱷᱮᱞ ᱜᱮᱭᱟ
ᱟᱪᱪᱷᱟ
ᱟᱯᱮ ᱥᱮᱫ ᱚᱱᱠᱟ ᱴᱩᱨᱱᱟᱢᱮᱱᱴ ᱠᱚ ᱦᱩᱭᱩᱜ ᱜᱮᱭᱟ ᱢᱟᱨᱟᱝ ᱢᱟᱨᱟᱝ
ᱦᱮᱸ ᱢᱟᱨᱟᱝ ᱢᱟᱨᱟᱝ ᱴᱩᱨᱱᱟᱢᱮᱱᱴ ᱦᱩᱭᱩᱜ ᱜᱮᱭᱟ
ᱦᱩᱭᱩᱜ ᱜᱮᱭᱟ ᱵᱷᱟᱜᱮ ᱜᱮ ᱱᱚᱱᱛᱮ ᱦᱚᱸ ᱴᱩᱨᱱᱟᱢᱮᱱᱴ ᱱᱤᱛᱚᱜ ᱫᱚ ᱚᱱᱠᱟ ᱫᱚ ᱠᱷᱩᱵ ᱠᱚᱢ ᱱᱚᱶᱟ ᱟᱜᱚᱥᱴ ᱪᱟᱸᱫᱳ ᱨᱮ ᱦᱟᱜ ᱠᱷᱟᱱ ᱮᱠᱴᱩ ᱵᱟᱹᱲᱛᱤ ᱜᱮ ᱦᱩᱭᱩᱜ ᱜᱮᱭᱟ ᱟᱨ ᱱᱚᱣᱟ ᱨᱮᱭᱟᱲ ᱥᱮᱫ
ᱩᱱ ᱚᱠᱛᱚ ᱦᱟᱜ ᱠᱷᱟᱱ ᱵᱟᱹᱲᱛᱤ ᱠᱷᱮᱞ ᱱᱚᱣᱟ ᱴᱩᱨᱱᱟᱢᱮᱱᱴ ᱠᱚ ᱦᱳᱭᱳᱜ ᱜᱮᱭᱟ ᱟᱨ ᱧᱮᱞ ᱠᱚᱦᱚᱧ ᱪᱟᱞᱟᱜ ᱜᱮᱭᱟ ᱟᱹᱰᱤ ᱵᱷᱟᱜᱤ ᱜᱮ
ᱟᱯᱮ ᱥᱮᱫ ᱦᱳᱭᱳᱜ ᱜᱮᱭᱟ ᱠᱤ
ᱦᱮ ᱟᱞᱮᱥᱮᱫ ᱦᱚᱸ ᱚᱱᱠᱟ ᱠᱚᱢ ᱵᱮᱥᱤ ᱦᱩᱭᱩᱜ ᱜᱮᱭᱟ ᱦᱟᱜ ᱱᱚ ᱮᱛᱚᱦᱚᱵ ᱫᱚ ᱮᱛᱚᱦᱚᱵ ᱟᱠᱟᱱᱟ ᱦᱟᱜ ᱠᱷᱮᱞ ᱠᱚᱫᱚ ᱟᱫᱚ ᱚᱱᱠᱟ ᱢᱟᱨᱟᱝ ᱢᱟᱨᱟᱝ ᱠᱚᱫᱚ ᱟᱹᱣᱨᱤᱭᱟᱜᱼᱟ ᱦᱟᱱᱟ ᱦᱮᱸ ᱥᱮᱯᱴᱮᱢᱵᱚᱨ ᱚᱠᱴᱳᱵᱚᱨ ᱱᱚᱵᱷᱮᱢᱵᱚᱨ ᱥᱮ ᱚᱱᱠᱟ ᱢᱟᱨᱟᱝ ᱢᱟᱨᱟᱝ ᱫᱚ ᱦᱩᱭᱩᱜ ᱜᱮᱭᱟ ᱴᱩᱨᱱᱟᱢᱮᱱᱴ ᱠᱚᱫᱚ
ᱚ ᱛᱟᱦᱞᱮ ᱱᱚᱜ ᱚᱭ ᱟᱜᱚᱥᱴ ᱦᱤᱡᱩᱜ ᱠᱟᱱᱟ ᱵᱟᱝ ᱛᱮᱦᱮᱱ ᱢᱟ ᱧᱮᱞ ᱧᱮᱞ ᱛᱮᱜᱮ ᱟᱭᱢᱟ ᱚᱠᱛᱚ ᱦᱚᱸ ᱦᱮᱡ ᱮᱱᱟ ᱱᱚᱚᱭ ᱟᱜᱚᱥᱴ ᱞᱟᱹᱜᱤᱫ ᱟᱯᱮ ᱥᱮᱫ ᱚᱠᱟ ᱞᱮᱠᱟ ᱯᱮ ᱥᱟᱯᱲᱟᱜ ᱜᱮᱭᱟ
ᱦᱚᱭ ᱢᱚᱴᱟᱢᱩᱴᱤ ᱵᱷᱟᱜᱮ ᱜᱮ ᱦᱩᱭᱩᱜ ᱜᱮᱭᱟ ᱚᱱᱠᱟ ᱞᱮᱠᱟ ᱫᱚ ᱞᱟᱹᱭ ᱜᱟᱱᱚᱜ ᱠᱷᱟᱱ ᱫᱚ ᱡᱟᱦᱟᱸ ᱠᱷᱚᱱᱮᱢ ᱵᱟᱝ ᱚᱱᱟ ᱛᱮᱜᱮ ᱦᱩᱭᱩᱜ ᱜᱮᱭᱟ ᱟᱫᱚ ᱟᱯᱮᱥᱮᱫ ᱜᱮ ᱪᱮᱫ ᱞᱮᱠᱟ?
ᱟᱞᱮ ᱥᱮᱫ ᱦᱚᱸ ᱚᱱᱠᱟ ᱫᱚ ᱞᱟᱹᱭ ᱜᱟᱱᱚᱜᱼᱟ ᱠᱤᱪᱷᱩ ᱠᱟᱞᱪᱟᱨᱟᱞ ᱯᱨᱳᱜᱨᱟᱢ ᱦ ᱦᱩᱭᱩᱜ ᱜᱮᱭᱟ ᱥᱟᱶᱛᱮ ᱱᱚᱣᱟ ᱱᱚᱭᱮ ᱟᱜᱚᱥᱴ ᱫᱤᱫᱟᱜ ᱵᱚᱱ ᱢᱟᱱᱟᱣ ᱵᱟᱛᱟᱣ ᱫᱟ? ᱚᱱᱟ ᱠᱟᱹᱢᱤᱜᱮ ᱢᱤᱫᱴᱟᱝ ᱵᱟᱭᱭᱟ ᱠᱚ ᱞᱟᱹᱭ ᱵᱟᱲᱟᱭ ᱜᱮᱭᱟ ᱟᱫᱚ ᱵᱮᱥ᱾
ᱵ
ᱨᱮ ᱪᱟᱵᱟ ᱦᱩᱭᱩᱜ ᱜᱮᱭᱟ ᱩᱱᱟᱹ ᱟᱫᱚ ᱢᱟᱲᱟᱝ ᱧᱚᱜ ᱛᱮᱫᱚ ᱵᱟᱝ ᱜᱮ᱾
ᱟᱞᱮ ᱥᱮᱜ ᱦᱚᱸ ᱚᱱᱠᱟ ᱞᱮᱠᱟ ᱜᱮ ᱩᱱᱟᱹᱜ ᱢᱟᱨᱟᱝ ᱫᱚ ᱵᱟᱝ ᱦᱩᱭᱩᱜ ᱜᱮ ᱨᱮᱦᱚᱸ, ᱢᱟᱱᱮ ᱮᱱᱦᱤᱞᱳᱜ ᱪᱮᱫ ᱫᱤᱱ ᱠᱟᱱᱟ ᱪᱮᱫ ᱵᱟᱝ ᱠᱟᱱᱟ ᱚᱱᱟ ᱠᱚ, ᱵᱟᱝ ᱦᱤᱲᱤᱧᱚᱜ ᱞᱮᱠᱟ ᱮᱱᱦᱤᱞᱳᱜ ᱫᱚ ᱦᱩᱭᱩᱜ ᱜᱮᱭᱟ ᱾
ᱦᱮᱸ ᱟᱞᱮ ᱥᱮᱫ ᱦᱚᱸ ᱚᱱᱠᱟ ᱜᱮ ᱾
ᱦᱮᱸ
ᱛᱟᱦᱚᱞᱮ ᱠᱷᱟᱱ ᱫᱚ ᱪᱮᱫ ᱠᱚᱵᱮᱱ ᱪᱤᱠᱟᱹᱭ ᱜᱮᱭᱟ? ᱚᱱᱠᱟᱱ ᱫᱤᱱᱟᱹᱢ ᱡᱤᱭᱚᱱ ᱨᱮ, ᱵᱟ ᱜᱷᱟᱨᱨᱚᱸᱡᱽ ᱡᱤᱭᱚᱱ ᱨᱮ ᱪᱮᱫ? ᱠᱚ ᱠᱟᱹᱢᱤ ᱠᱚᱨᱮ ᱡᱚᱯᱲᱟᱣ ᱵᱮᱱ ᱛᱟᱦᱮᱸᱱ ᱜᱮ?
ᱠᱟᱹᱢᱤ ᱠᱚ ᱡᱚᱯᱲᱟᱣ ᱫᱚ ᱱᱚᱣᱟ ᱨᱮ ᱢᱤᱜᱴᱟᱝ ᱢᱤᱱᱟᱹᱧᱟ ᱾ ᱚᱱᱟ ᱥᱟᱶᱛᱮ ᱟᱨ ᱢᱤᱜᱴᱟᱝ ᱡᱟᱦᱟᱸ ᱢᱮᱱᱟᱜᱼᱟ ᱾ ᱚᱸᱰᱮ ᱦᱚᱸ᱾
ᱦᱩᱸᱻ ᱦᱩᱸᱻ᱾
ᱱᱚᱣᱟ ᱜᱮ ᱠᱟᱹᱢᱤ ᱟᱨ ᱚᱱᱟ ᱥᱟᱶᱛᱮ ᱱᱚᱣᱟ ᱚᱞᱚᱜ ᱡᱤᱭᱚᱱ ᱫᱚ ᱪᱟᱞᱟᱜ ᱠᱟᱱ ᱛᱤᱧ ᱜᱮᱭᱟ ᱾
ᱟᱪᱪᱷᱟᱻ ᱟᱪᱪᱷᱟᱻ᱾
ᱱᱚᱣᱟ ᱜᱮ᱾ ᱱᱚᱣᱟ ᱵᱮᱜᱚᱨ ᱟᱨ ᱮᱴᱟᱜ ᱥᱮᱫ ᱫᱚ ᱠᱟᱹᱢᱤ ᱠᱚᱫᱚ ᱦᱟᱸᱜ ᱠᱷᱟᱱ, ᱵᱟᱝ ᱤᱧ ᱧᱮᱞ ᱠᱟᱫᱟ ᱱᱤᱛᱚᱜ ᱫᱚ᱾ ᱱᱤᱠᱤ ᱟᱜᱟᱢ ᱫᱟᱨᱟᱢ ᱡᱩᱫᱤ ᱡᱟᱦᱟᱸᱱᱟᱜ ᱧᱟᱢ ᱵᱟᱲᱟᱭ ᱠᱷᱟᱱᱤᱧ ᱛᱚ ᱦᱳᱭᱳᱜᱼᱟ᱾
ᱦᱩᱸᱻ ᱦᱩᱸᱻ᱾
ᱟᱹᱵᱤᱱ?
ᱚᱱᱠᱟ ᱞᱮᱠᱟ ᱫᱚ ᱵᱟᱝ ᱪᱮᱫ ᱜᱮ ᱵᱟᱝ ᱚᱱᱠᱟ ᱮᱢᱱᱤ ᱚᱞᱚᱜ ᱯᱟᱲᱦᱟ ᱡᱤᱭᱚᱱ ᱨᱮᱜᱮ ᱢᱮᱱᱟᱜ ᱟᱠᱟᱜ ᱞᱮᱭᱟ ᱛᱟᱯᱚᱨᱮ ᱱᱚᱝᱠᱟ᱾ ᱪᱷᱳᱴᱳ ᱠᱷᱟᱴᱳ ᱚᱱᱠᱟ ᱚᱱᱠᱟ ᱮᱯᱥ ᱠᱚᱛᱮ ᱠᱟᱹᱢᱤ ᱠᱚ, ᱠᱟᱹᱢᱤ ᱠᱚ ᱦᱩᱭ ᱵᱟᱲᱟᱜ ᱠᱟᱱᱟ᱾
ᱦᱮᱸᱻ᱾ ᱱᱚᱣᱟ ᱫᱚ ᱴᱷᱤᱠᱜᱮ ᱵᱷᱟᱜᱤ ᱜᱮ ᱵᱩᱡᱷᱟᱹᱜ ᱠᱟᱱᱟ, ᱟᱵᱚ ᱥᱩᱫᱩ ᱵᱚᱱ ᱟᱸᱡᱚᱢ ᱠᱟᱫᱟ ᱡᱮ ᱱᱚᱣᱟ ᱰᱤᱡᱤᱴᱮᱞ ᱫᱩᱱᱤᱭᱟᱹ ᱨᱮᱫᱚ᱾ ᱟᱭᱢᱟ ᱜᱟᱱ ᱠᱟᱹᱢᱤ ᱠᱚ ᱦᱳᱭᱳᱜ ᱜᱮᱭᱟ, ᱢᱮᱱᱠᱷᱟᱱ ᱵᱟᱵᱚᱱ ᱢᱮᱫ ᱞᱩᱛᱩᱨᱟᱜ ᱜᱮᱭᱟ᱾ ᱟᱨ ᱥᱟᱹᱨᱤᱜᱮ ᱱᱚᱣᱟ ᱫᱚ ᱱᱚᱣᱟ ᱠᱟᱛᱷᱟ, ᱫᱚ ᱠᱟᱛᱷᱟ ᱫᱚ ᱠᱟᱱ ᱜᱮᱭᱟ᱾ ᱟᱨ ᱱᱤᱛᱚᱜ ᱦᱚᱸ ᱱᱚᱣᱟ ᱛᱟᱞᱟᱨᱮ ᱡᱚᱯᱲᱟᱣ ᱢᱮᱱᱟᱜ ᱵᱚᱱ ᱠᱷᱟᱹᱛᱤᱨ ᱵᱷᱟᱜᱮ ᱜᱮ ᱵᱩᱡᱷᱟᱹᱜ ᱠᱟᱱᱟ ᱠᱟᱹᱴᱤᱜ ᱾ ᱱᱤᱡᱮᱨᱟᱜ ᱚᱠᱛᱚ ᱠᱚᱦᱚᱸ ᱠᱷᱟᱸᱰᱟᱣ ᱚᱜ ᱠᱟᱱᱟ᱾ ᱵᱟᱝᱠᱷᱟᱱ ᱞᱟᱹᱭ ᱜᱟᱱᱚᱜᱼᱟ ᱥᱚᱵᱽ ᱥᱚᱢᱚᱭ ᱚᱱᱠᱟᱱ ᱯᱷᱟᱞᱛᱩ ᱜᱮ, ᱦᱟᱸᱜ ᱠᱷᱟᱱ ᱵᱟᱹᱲᱛᱤ ᱛᱮᱵᱚᱱ ᱛᱟᱦᱮᱸᱱ ᱜᱮᱭᱟ᱾
ᱦᱮᱸᱻ ᱦᱩᱸᱻ᱾
ᱚᱱᱟ ᱠᱷᱟᱹᱛᱤᱨ ᱱᱚᱣᱟ ᱛᱟᱞᱮ ᱨᱮ, ᱡᱚᱯᱲᱟᱣ ᱢᱮᱱᱟᱜ ᱛᱮᱜᱮ ᱵᱷᱟᱜᱮ ᱜᱮ᱾
ᱛᱟᱨᱯᱚᱨᱮ ᱱᱚᱣᱟ ᱠᱷᱚᱱᱟᱜ ᱵᱮᱥᱤ ᱵᱮᱥ ᱫᱚᱞᱤᱧ ᱵᱩᱡᱷᱟᱹᱣ ᱠᱟᱫᱟ᱾ ᱡᱮ ᱟᱭᱢᱟ ᱜᱟᱱ ᱴᱚᱴᱷᱟ ᱨᱮᱱᱟᱜ, ᱟᱭᱢᱟ ᱜᱟᱱ ᱟᱹᱨᱤᱪᱟᱹᱞᱤ ᱠᱟᱞᱪᱟᱨ ᱵᱩᱡᱷᱟᱹᱜ ᱠᱟᱱᱟ ᱡᱟᱦᱟᱸ ᱡᱤᱱᱤᱥ ᱵᱟᱝ ᱵᱟᱰᱟᱭᱟᱜ ᱵᱟᱰᱟᱭᱚᱜ ᱠᱟᱱᱟ᱾ ᱱᱟ ᱱᱟ ᱟᱹᱰᱤ ᱵᱮᱥ ᱟᱹᱰᱤ ᱵᱮᱥ ᱠᱷᱚᱱ ᱵᱩᱡᱷᱟᱣ ᱮᱫᱟ᱾
ᱱᱚᱣᱟ ᱫᱚ ᱟᱹᱰᱤ ᱜᱮ ᱥᱟᱹᱨᱤ ᱜᱮ ᱟᱹᱰᱤ ᱠᱤᱪᱷᱩ ᱱᱚᱣᱟ ᱛᱟᱞᱟ ᱛᱮᱦᱚᱸ ᱵᱚᱱ ᱵᱟᱲᱟᱭ ᱧᱟᱢ ᱫᱟᱲᱮᱭᱟᱜ ᱠᱟᱱ ᱛᱟᱦᱮᱸᱜ ᱚᱠᱚᱭ ᱚᱠᱟᱥᱮᱫ ᱚᱠᱟ ᱞᱮᱠᱟᱱᱟᱜ ᱡᱤᱱᱤᱥ ᱯᱚᱛᱨᱚ ᱦᱩᱭᱩᱜ ᱜᱮᱭᱟ ᱢᱤᱫᱴᱟᱝ ᱱᱟᱣᱟ ᱱᱟᱣᱟ ᱡᱤᱱᱤᱥ ᱵᱟᱝ ᱡᱮᱦᱮᱛᱩ ᱟᱭᱢᱟ ᱯᱷᱟ- ᱯᱷᱟᱨᱟᱠ ᱨᱮᱱ ᱦᱚᱨ ᱨᱮ ᱢᱮᱱᱟᱜ ᱵᱚᱱᱟ᱾ ᱛᱟᱦᱚᱞᱮ ᱛᱤᱨᱮ ᱵᱟᱹᱧ ᱡᱚᱢ ᱵᱟᱲᱟᱭᱟ
ᱡᱚᱢ ᱫᱚ ᱛᱷᱚᱲᱟ ᱞᱮᱴ ᱧᱚᱜ ᱠᱟᱛᱮᱜ ᱜᱮ ᱡᱚᱢ ᱦᱩᱭᱩᱜᱼᱟ ᱢᱚᱴᱟ ᱢᱩᱴᱤ ᱫᱚᱥᱴᱟ ᱥᱟᱲᱮ ᱫᱚᱥᱴᱟ ᱜᱟᱱ ᱨᱮ ᱵᱟᱡᱟᱜᱼᱟ ᱚᱱᱠᱟ ᱦᱩᱸ ᱟᱯᱮ ᱛᱤᱨᱮ ᱯᱮ ᱡᱚᱢ ᱜᱮᱭᱟ
ᱦᱩᱸ ᱤᱧᱦᱚᱜ ᱠᱟᱱ ᱱᱚᱝᱠᱟ ᱜᱮ ᱟᱴᱴᱟ, ᱟᱴᱴᱟ ᱥᱟᱲᱮ ᱟᱴᱴᱟ ᱠᱷᱚᱱ ᱡᱚᱢ ᱮᱦᱚᱵᱚᱜ ᱛᱟᱞᱮ ᱜᱮᱭᱟ ᱟᱫᱚ ᱛᱮᱦᱮᱧ ᱫᱚ ᱢᱚᱱᱮ ᱦᱚᱭ ᱡᱮᱦᱮᱛᱩ ᱡᱤᱞ ᱠᱚ ᱤᱥᱤᱱ ᱮᱫᱟ ᱫᱮᱨᱤᱜ ᱛᱟᱞᱮᱭᱟ ᱢᱤᱱᱤᱢᱟᱢ ᱱᱚᱴᱟ ᱫᱚ ᱵᱟᱡᱟᱜᱼᱟ ᱤᱥᱤᱱ ᱛᱮᱦᱚᱸ ᱟᱨ ᱱᱚᱴᱟ ᱵᱚᱡᱚᱜ ᱠᱷᱟᱱ ᱛᱷᱟ ᱟᱞᱮ ᱫᱚ ᱦᱟᱜ ᱱᱚ ᱱᱚᱴᱟ ᱥᱟᱲᱮ ᱱᱚᱴᱟ ᱥᱮᱫ ᱡᱚᱢ ᱪᱟᱞᱟᱣ ᱦᱩᱭᱩᱜᱼᱟ
ᱦᱮᱸ
ᱚᱱᱠᱟ ᱜᱮ ᱪᱟᱞᱟᱜ ᱦᱩᱭᱩᱜᱼᱟ ᱵᱟᱹᱲᱛᱤ ᱜᱮ ᱠᱟᱹᱡ ᱚᱱᱟ ᱯᱚᱨᱮ ᱟᱵᱟᱨ ᱱᱚᱝᱠᱟ ᱜᱮ ᱟᱨᱦᱚᱸ ᱱᱚᱣᱟᱴᱟᱜ ᱠᱟᱹᱢᱤ ᱨᱮᱜᱮ ᱦᱟᱸᱜ ᱠᱷᱟᱱ ᱡᱚᱯᱲᱟᱣ ᱛᱟᱦᱮᱸ ᱦᱳᱭᱳᱜ ᱼᱟ
ᱟᱪᱪᱷᱟ ᱟᱪᱪᱷᱟ ᱦᱚᱥᱴᱮᱞ ᱠᱚᱨᱮ ᱛᱟᱦᱮ ᱵᱟᱲᱟ ᱜᱮ ᱦᱩᱭᱩᱜ ᱟ ᱥᱮ ᱪᱮᱫ
ᱦᱮᱸ
ᱟᱞ ᱠᱚᱨᱮᱱ ᱛᱟᱦᱮᱱ ᱜᱮᱭᱟ
ᱵᱟᱝᱤᱧ ᱵᱩᱡᱷᱟᱹᱣ ᱧᱟᱢ ᱠᱮᱫᱟ ᱪᱮᱫ ᱵᱤᱱ ᱞᱟᱹᱭ ᱠᱮᱫᱟ
ᱢᱮᱱ ᱫᱟᱞᱤᱧ ᱦᱳᱥᱴᱮᱞ ᱨᱮᱵᱮᱱ ᱛᱟᱦᱮᱸᱱ ᱜᱮᱭᱟ ᱥᱮ ᱚᱱᱠᱟ ᱚᱲᱟᱜ ᱠᱚᱨᱮᱜ ᱜᱮ ᱛᱟᱦᱮᱸ ᱵᱟᱲᱟ ᱠᱟᱛᱮᱫ ᱚᱞᱚᱜ ᱯᱟᱲᱦᱟᱜ ᱦᱩᱭᱩᱜ ᱠᱟᱱᱟ
ᱵᱟᱝ ᱜᱮ ᱱᱚᱣᱟ ᱦᱳᱥᱴᱮᱞ ᱨᱮ
ᱟᱪᱪᱷᱟ ᱟᱪᱪᱷᱟ
ᱚᱲᱟᱜ ᱠᱚᱨᱮ ᱫᱚ ᱵᱟᱝ ᱜᱮ ᱚᱲᱟᱜ ᱠᱚᱨᱮ ᱫᱚ ᱦᱟᱜ ᱠᱷᱟᱱ ᱵᱟᱝ ᱪᱟᱞᱟᱣ ᱵᱟᱲᱟ ᱦᱩᱭ ᱟᱠᱟᱱᱟ ᱦᱩᱭ ᱮᱱᱟ ᱢᱤᱫ ᱢᱟᱥ ᱜᱟᱱ ᱦᱳᱭ ᱟᱠᱟᱱᱟ ᱚᱲᱟᱜ ᱵᱟᱝ ᱪᱟᱞᱟᱣ ᱫᱟᱲᱮᱜ ᱟᱫᱚ ᱪᱟᱞᱟᱣ ᱦᱳᱭᱳᱜ ᱞᱟᱹᱜᱤᱫ ᱦᱟᱜ ᱠᱷᱟᱱ ᱟᱫᱚ ᱵᱤᱱᱤᱰ ᱠᱚ ᱠᱚᱦᱚᱸ ᱪᱟᱞᱟᱜ ᱠᱟᱱ ᱛᱟᱞᱮ ᱭᱟ ᱱᱚᱶᱟ ᱵᱤᱱᱤᱰ ᱠᱚ ᱯᱟᱨᱚᱢ ᱞᱮᱠᱷᱟᱱ ᱜᱮ ᱟᱫᱚ ᱪᱟᱞᱟᱣ ᱦᱳᱭᱳᱜᱼᱟ
ᱟᱪᱪᱷᱟ ᱟᱪᱪᱷᱟ
ᱟᱹᱵᱤᱱ ᱫᱚ ᱚᱠᱟ ᱨᱮ ᱢᱮᱱᱟᱜ ᱵᱤᱱᱟ ᱚᱲᱟᱜ ᱠᱚᱨᱮ ᱜᱮ ᱥᱮ ᱦᱳᱥᱴᱮᱞ ᱨᱮ
ᱵᱟᱝ ᱵᱟᱝ ᱟᱹᱞᱤᱧ ᱦᱚᱸ ᱚᱱᱠᱟ ᱫᱚ ᱱᱟᱜ ᱠᱷᱟᱱ ᱢᱮᱥ ᱠᱚᱨᱮ ᱜᱮ ᱢᱮᱱᱟᱜ ᱟᱠᱟᱫ ᱞᱤᱧᱟ
ᱚ ᱢᱮᱥ ᱨᱮ ᱛᱚ ᱵᱷᱟᱜᱮ ᱜᱮ ᱱᱮᱥ ᱨᱮᱱᱟᱜ ᱫᱚ ᱟᱭᱢᱟ ᱜᱟᱱ ᱟᱱᱟᱴ ᱠᱚᱦᱚᱸ ᱛᱚ ᱢᱮᱱᱟᱜᱼᱟ ᱮᱭ ᱱᱤᱛᱚᱜ ᱫᱚ ᱵᱟᱨᱮ ᱜᱮᱥ ᱨᱮᱱᱟᱜ ᱟᱭᱢᱟ ᱜᱟᱱ ᱟᱱᱟᱴ ᱡᱟᱦᱟᱸ ᱫᱚ
ᱦᱩᱸ
ᱜᱮᱥ ᱞᱮᱠᱟᱱ ᱜᱮᱥ ᱴᱷᱤᱠ ᱥᱟᱸᱦᱤᱡ ᱵᱟᱝ ᱧᱟᱢᱚᱜ ᱠᱟᱱᱟ
ᱦᱳᱭ ᱦᱳᱭ ᱦᱳᱭ ᱵᱟᱝ ᱱᱚᱸᱰᱮ ᱫᱚ ᱱᱚᱰᱮ ᱫᱚ ᱢᱚᱴᱟ ᱢᱩᱴᱤ ᱮᱵᱮᱞ ᱮᱵᱮᱞ ᱧᱚᱜ ᱜᱮ ᱛᱮᱦᱤᱧ ᱜᱟᱯᱟ ᱫᱚ ᱧᱟᱢᱚᱜ ᱠᱟᱱᱟ ᱞᱟᱦᱟ ᱞᱟᱦᱟ ᱧᱚᱜ ᱫᱚ ᱟᱹᱰᱤ ᱜᱟᱱ ᱟᱱᱟᱴ ᱛᱟᱦᱮᱸ ᱠᱟᱱᱟ
ᱟᱪᱪᱷᱟ ᱛᱟᱦᱚ ᱞᱮ ᱛᱚ ᱟᱹᱰᱤ ᱞᱟᱨᱮᱡ ᱜᱮ ᱵᱤᱱ ᱵᱩ ᱡᱷᱟᱹᱣ ᱮᱫᱟ ᱞᱟᱹᱭ ᱜᱟᱱᱚᱜᱼᱟ ᱠᱤᱪᱷᱩ ᱥᱮᱨᱢᱟ ᱥᱮᱨᱢᱟ ᱫᱚ ᱦᱮᱸ ᱥᱮᱨᱢᱟ ᱜᱮ ᱢᱮᱥ ᱨᱮᱧ ᱛᱟᱦᱮᱸ ᱠᱟᱱᱟ ᱩᱱ ᱚᱠᱛᱚ ᱫᱚ ᱱᱚᱣᱟ ᱜᱮᱥ ᱨᱮᱱᱟᱜ ᱟᱱᱟᱴ ᱫᱚ ᱵᱟᱝ ᱛᱟᱦᱮᱸ ᱠᱟᱱᱟ ᱢᱮᱱ ᱠᱷᱟᱱ ᱡᱟᱦᱟᱸ ᱥᱚᱨᱠᱟᱨ ᱥᱟᱶ ᱛᱟᱦᱮᱸ ᱦᱳᱭᱳᱜ ᱠᱟᱱ ᱛᱟᱦᱮᱸᱫ ᱟᱫᱚ ᱢᱮᱥ ᱨᱮ ᱫᱚ ᱦᱟᱸᱜ ᱠᱷᱟᱱ ᱡᱟᱦᱟᱸᱜᱮ ᱵᱟᱨ ᱯᱮ ᱦᱚᱲ ᱥᱟᱶ ᱛᱟᱦᱮᱱ ᱟᱨ ᱢᱤᱫ ᱥᱟᱶ ᱛᱮ ᱤᱥᱤᱱ ᱵᱟᱥᱟᱝ ᱟᱫᱚ ᱠᱟᱛᱷᱟ ᱨᱟᱯᱟ ᱪᱟᱜ ᱡᱩᱫᱤ ᱴᱷᱤᱠ ᱥᱟᱹᱦᱤᱡ ᱵᱟᱝ ᱢᱤ ᱫᱚᱜ ᱠᱷᱟᱱ ᱠᱟᱹᱴᱤᱡ ᱫᱚ ᱟᱱᱟᱴ ᱫᱚ ᱛᱮᱭᱟᱨᱚᱜ ᱜᱮᱭᱟ᱾
ᱦᱮᱸ
ᱟᱵᱤᱱ ᱫᱚ ᱮᱠᱞᱟ ᱜᱮ ᱢᱮᱱᱟᱜ ᱵᱤᱱᱟ ᱥᱮ ᱟᱨ ᱦᱚᱸ ᱟᱢ ᱥᱟᱶ ᱛᱮ ᱟᱨ ᱦᱚᱸ ᱢᱮᱱᱟᱜ ᱠᱚᱣᱟ
ᱵᱟᱨ ᱯᱮ ᱦᱚᱲ ᱢᱮᱱᱟᱜ ᱛᱟᱞᱮ ᱭᱟ ᱟᱞᱮ ᱫᱚ ᱚᱱᱠᱟ ᱠᱟᱛᱷᱟ ᱨᱟᱯᱟ ᱪᱟᱜ ᱠᱚ ᱫᱚ ᱵᱟᱝ ᱦᱩᱭᱩᱜ ᱜᱮᱭᱟ ᱡᱷᱚ ᱛᱚ ᱜᱮ ᱴᱷᱤᱠ ᱴᱷᱟᱠ ᱞᱮ ᱛᱟᱦᱮᱱ ᱜᱮᱭᱟ'ᱞ᱾
ᱚ ᱛᱟᱦᱞᱮ ᱛᱚ ᱟᱹᱰᱤ ᱵᱷᱟᱜᱮ ᱜᱮ ᱞᱟᱹᱭ ᱜᱟᱱᱚᱜᱼᱟ ᱚᱱᱟᱜᱮ ᱱᱟᱯᱟᱭ
ᱦᱮᱸ ᱟᱫᱚ ᱚᱱᱠᱟ ᱞᱮᱠᱟ ᱵᱟᱝ ᱦᱩᱭᱩᱜ ᱠᱟᱱ ᱜᱮᱭᱟ ᱢᱮᱱ ᱠᱟᱷᱟᱱ ᱴᱷᱤᱠ ᱴᱷᱟᱠ ᱜᱮ ᱴᱷᱤᱠ ᱜᱮᱭᱟ ᱚᱠᱛᱚ ᱠᱚ ᱦᱳᱭ ᱮᱱ ᱛᱟᱞᱟᱝᱼᱟ ᱯᱚᱨᱮ ᱛᱮ ᱨᱚᱯᱚᱲ ᱦᱩᱭᱩᱜᱼᱟ ᱚᱱᱠᱟ ᱥᱚᱢᱚᱭ ᱠᱚ ᱧᱟᱢ ᱞᱮᱠᱷᱟᱡ ᱫᱚ
ᱮᱠᱫᱚᱢ ᱴᱷᱤᱠ ᱜᱮᱭᱟ ᱛᱟᱦᱞᱮ